ᱜᱮᱻ
ᱡᱚᱦᱟᱨ ᱜᱮ ᱨᱚᱲ ᱟᱸᱡᱚᱢᱚᱜ ᱠᱟᱱ ᱜᱮᱭᱟ?
ᱦᱮᱸ ᱟᱸᱡᱚᱢᱚᱜ ᱠᱟᱱᱟ ᱾ ᱤᱧᱟᱹᱜ ᱯᱚᱥ ᱯᱚᱥᱴᱚ ᱥᱟᱺᱦᱤᱡ ᱟᱸᱡᱚᱢ ᱧᱟᱢᱚᱜ ᱠᱟᱱᱟ?
ᱦᱮᱸ ᱟᱸᱡᱚᱢᱚᱜ ᱠᱟᱱ ᱜᱮᱭᱟ, ᱟᱢᱟᱜ ᱨᱚᱲ ᱦᱚᱸ ᱯᱳᱥᱴᱳ ᱥᱟᱺᱦᱤᱡ ᱟᱸᱡᱚᱢᱚᱜ ᱠᱟᱱ ᱜᱮᱭᱟ ᱾
ᱟᱪᱪᱷᱟ, ᱵᱮᱥ ᱵᱟᱲᱟ ᱜᱮᱭᱟᱢ ᱛᱚ ᱛᱟᱦᱚᱞᱮ ᱜᱚᱝᱠᱮ?
ᱦᱮᱸ, ᱱᱤᱛ ᱫᱚ ᱟᱹᱰᱤ ᱵᱮᱥ ᱜᱮ ᱟᱹᱰᱤ ᱱᱟᱯᱟᱭ ᱜᱮ ᱢᱤᱱᱟᱹᱧᱟ ᱟᱻ ᱟᱢᱜᱮ ᱪᱮᱫ ᱞᱮᱠᱟ ᱵᱮᱥ ᱜᱮ ᱢᱮᱱᱟᱢᱟ?
ᱦᱮᱸ ᱜᱚᱢᱠᱮ ᱤᱧ ᱦᱚᱸ ᱵᱮᱥ ᱵᱟᱲᱟ ᱜᱮ ᱦᱤᱱᱟᱹᱧᱟ ᱟᱫᱚ ᱜᱚᱢᱠᱮ ᱛᱟᱦᱚᱞᱮ ᱪᱮᱫ ᱠᱚᱢ ᱪᱤᱠᱟᱹ ᱵᱟᱲᱟᱭᱟᱫᱟ ᱛᱟᱦᱞᱮ?
ᱟᱫᱚ ᱱᱤᱛ ᱫᱚ ᱱᱚᱜ-ᱚᱭ ᱚᱲᱟᱜ ᱠᱚᱨᱮ ᱜᱮ ᱢᱤᱱᱤᱹᱧᱟ ᱟᱫᱚ ᱫᱟᱠᱟ ᱠᱚ ᱡᱚᱢ ᱵᱟᱲᱟ ᱠᱟᱛᱮᱧ ᱫᱩᱲᱩᱵ ᱵᱟᱲᱟ ᱟᱠᱟᱱᱟ᱾
ᱟᱡᱟᱵ ᱢᱟᱱᱮ ᱞᱟᱹᱭᱫᱤᱹᱧ ᱜᱚᱝᱠᱮ ᱚᱱᱟ ᱫᱚ ᱦᱮᱸ ᱚᱱᱟ ᱫᱚ ᱟᱵᱚᱣᱟᱜ ᱦᱩᱭ ᱵᱟᱲᱟᱜ ᱜᱮᱭᱟ ᱥᱮ ᱠᱟᱹᱢᱤ ᱠᱚᱫᱚ ᱠᱟᱹᱢᱤ ᱦᱚᱨᱟ ᱠᱚ ᱛᱟᱦᱮᱱ ᱜᱮᱭᱟ ᱥᱮ ᱵᱟᱝᱢᱟ ᱡᱚᱢ ᱵᱟᱲᱟ ᱫᱚ ᱦᱩᱭᱩᱜ-ᱟ ᱚᱱᱟ ᱵᱟᱫᱛᱮ ᱢᱟᱱᱮ ᱮ ᱞᱟᱭᱤᱯᱷ ᱨᱮ ᱦᱤᱛᱳᱜ ᱮᱢ ᱪᱤᱠᱟᱹᱭᱫᱟ ᱟᱫ
ᱚ ᱟᱪᱷᱟ ᱟᱪᱷᱟ ᱟᱪᱷᱟ᱾ ᱟᱨ ᱱᱤᱛ ᱫᱚ ᱚᱝᱠᱟ ᱫᱚ ᱞᱟᱭᱤᱯᱷ ᱨᱮ ᱵᱚᱞᱛᱮ ᱜᱮᱞᱮ ᱠᱟᱹᱢᱤ ᱫᱚ ᱱᱚᱜ-ᱚᱭ ᱪᱟᱥ ᱠᱟᱹᱢᱤ ᱠᱚ ᱦᱩᱭᱮᱱ ᱜᱮᱭᱟ ᱟᱫᱚ ᱪᱟᱥ ᱠᱟᱹᱢᱤ ᱠᱚᱫᱚ ᱟᱫᱚ ᱱᱤᱛ ᱫᱚ ᱟᱫᱚ ᱚᱱᱠᱟ ᱫᱚ᱾ ᱮᱸᱢ ᱮᱴᱟᱜ ᱠᱟᱹᱢᱤ ᱠᱚ ᱧᱮᱞ ᱵᱟᱲᱟ ᱦᱩᱭᱩᱜ ᱠᱟᱱ ᱜᱮᱭᱟ ᱮᱸ ᱱᱤᱛᱚᱜ ᱫᱚ ᱚᱱᱮ ᱮᱸ᱾ ᱟᱞᱮ ᱥᱮᱜ ᱨᱮ ᱱᱚᱜ-ᱚᱭ ᱴᱮᱠᱴᱟᱨ ᱜᱟᱹᱰᱤ ᱠᱚ ᱟᱹᱜᱩᱠᱟᱫᱟ ᱚᱱᱟ ᱠᱚᱛᱮᱜᱮ ᱥᱤ ᱵᱟᱲᱟ ᱦᱩᱭᱩ ᱥᱤ ᱵᱟᱲᱟᱭ ᱦᱩᱭᱩᱜ ᱠᱟᱱᱟ ᱟᱨᱠᱤ ᱩᱸ᱾
ᱟᱪᱷᱟ ᱟᱪᱷᱟ ᱟᱹᱰᱤ ᱱᱟᱯᱟᱭ ᱠᱟᱛᱷᱟ ᱛᱟᱦᱚᱞᱮ ᱟᱫᱚ ᱜᱚᱢᱠᱮ ᱛᱟᱦᱚᱞᱮ ᱴᱨᱟᱠᱴᱟᱨ ᱜᱟᱹᱰᱤ ᱨᱮᱱᱟᱜ ᱠᱟᱛ ᱛᱷᱟᱢ ᱮ ᱦᱮᱸ ᱥᱮ ᱵᱟᱝ ᱟᱫᱚ ᱴᱨᱟᱠᱴᱟᱨ ᱜᱟᱹᱰᱤ ᱫᱚ ᱛᱟᱦᱚᱞᱮ ᱜᱚᱝ ᱠᱮ ᱵᱮᱥᱤᱨ ᱵᱷᱟᱜᱽ ᱦᱮᱱᱟᱜ-ᱟ ᱛᱟᱦᱞᱮ ᱟᱯᱮ ᱚᱱᱛᱮ ᱟᱭᱢᱟ ᱟᱭᱢᱟ ᱦᱮᱱᱟᱜ-ᱟ ᱥᱮ ᱥᱩᱫᱩ ᱢᱤᱫ ᱵᱟᱨ ᱚ ᱚᱱᱟ ᱟᱛᱩ ᱨᱮ ᱥᱩᱫᱩ ᱢᱤᱫ ᱵᱟᱨ ᱦᱮᱱᱟᱜ-ᱟ ᱟᱫᱚ ᱚᱝᱠᱟ᱾
ᱮᱸ ᱟᱞᱮᱥᱮᱫ ᱫᱚ ᱚᱱᱠᱟ ᱫᱚᱢᱮ ᱟᱭᱢᱟ ᱫᱚ ᱵᱟᱹᱱᱩᱜ-ᱟ᱾ ᱮᱸᱮ ᱫᱚᱢᱮ ᱡᱮ ᱫᱚᱢᱮ ᱥᱮ ᱵᱮᱥᱤ ᱥᱮ ᱚᱱᱠᱟ᱾ ᱮ ᱫᱚᱢᱮ ᱜᱟᱱ ᱫᱚ ᱵᱟᱹᱱᱩᱜ-ᱟ ᱢᱤᱫᱵᱟᱨ ᱚᱲᱟᱜ ᱠᱚᱨᱮ ᱜᱮ ᱧᱮᱞ ᱧᱟᱢᱚᱜ ᱠᱟᱱ ᱜᱮᱭᱟ ᱟᱫᱚ ᱱᱤᱛᱚᱜ ᱚᱱᱟ ᱠᱚᱛᱮᱜᱮ ᱠᱟᱹᱢᱤ ᱠᱚ ᱯᱟᱨᱚᱢ ᱦᱩᱭᱩᱜ ᱠᱟᱱᱟ ᱟᱨᱠᱤ᱾
ᱟᱪᱷᱟ ᱟᱪᱷᱟ ᱩᱰᱤ ᱱᱟᱯᱟᱭ ᱜᱮ ᱛᱟᱦᱞᱮ ᱟᱫᱚ ᱜᱚᱢᱠᱮ ᱛᱟᱦᱞᱮ, ᱟᱯᱮ ᱚᱱᱛᱮ ᱫᱚ ᱡᱟᱦᱟᱸ ᱟᱭᱡᱮ ᱚᱱᱠᱟ ᱜᱮᱨᱮᱡᱽ ᱴᱮᱨᱮᱡᱽ ᱵᱟᱹᱱᱩᱜ-ᱟ ᱡᱟᱦᱟᱸ ᱚᱱᱠᱟ᱾ ᱢᱚᱴᱚᱨ ᱥᱟᱭᱠᱮᱞ ᱥᱟᱹᱨᱟᱹᱭ ᱥᱮ ᱵᱟᱝᱢᱟ ᱡᱟᱦᱟᱸ᱾ ᱮᱸ ᱱᱮᱛᱟᱨ ᱜᱟᱲᱤ ᱠᱚ ᱦᱮᱱᱟᱜ-ᱟ ᱟᱨ ᱱᱤᱛᱚᱜ ᱵᱤᱱ ᱡᱟᱦᱟᱸ ᱵᱤᱱ ᱞᱟᱹᱭ ᱠᱮᱜ ᱴᱨᱟᱠᱴᱚᱨ ᱦᱮᱸ ᱥᱮ ᱵᱟᱝ? ᱟᱫᱚ ᱱᱚᱝᱠᱟ ᱥᱟᱹᱨᱟᱹᱭ ᱨᱮᱱᱟᱜ ᱱᱚᱝᱠᱟ ᱫᱚᱠᱟᱱ ᱴᱚᱠᱟᱱ ᱨᱮ ᱦᱮᱱᱟᱜ-ᱟ ᱥᱮ ᱵᱟᱝ ᱟᱯᱮ ᱚᱱᱛᱮ ᱫᱚ ᱛᱟᱦᱚᱞᱮ?
ᱦᱮᱸ ᱢᱮᱱᱟᱜ-ᱟ ᱢᱮᱱᱟᱜ-ᱟ ᱜᱚᱢᱠᱮ ᱢᱮᱱᱟᱜ-ᱟ ᱮᱠᱟᱞ ᱢᱮᱱᱟᱜ-ᱟ ᱟᱞᱮ ᱥᱮᱜ ᱢᱮᱱᱟᱜ ᱜᱮᱭᱟ᱾ ᱮ ᱱᱚᱝᱠᱟ᱾ ᱟᱞᱮ ᱠᱷᱚᱱᱟᱜ ᱚᱱᱠᱟ ᱢᱳᱚᱴᱟᱢᱩᱴᱤ ᱰᱤᱥᱴᱮᱱᱥ ᱦᱳᱭᱳᱜ-ᱟ ᱫᱩ ᱠᱤᱞᱳᱢᱤᱴᱟᱨ ᱜᱟᱱ ᱦᱳᱭᱳᱜ-ᱟ᱾ ᱟᱫᱚ ᱚᱸᱰᱮ ᱜᱮ ᱡᱟᱦᱟᱱᱟᱜ ᱠᱚ ᱦᱳᱭᱛᱚ ᱱᱚᱝᱠᱟ ᱟᱸ ᱨᱤᱯᱮᱭᱟᱨᱤᱝ ᱠᱚ ᱦᱳᱭᱛᱳ ᱜᱟᱹᱲᱤ ᱠᱚᱨᱮᱱᱟᱜ ᱥᱮ ᱵᱟᱭᱤᱠ᱾ ᱨᱮᱱᱟᱜ ᱚᱸᱰᱮ ᱜᱮ ᱵᱮᱥᱤ ᱡᱩᱛ ᱠᱚ ᱥᱮ ᱚᱸᱰᱮ ᱦᱳᱭᱛᱚ ᱡᱟᱦᱟᱱᱟᱜ ᱦᱳᱭᱛᱚ᱾ ᱚᱝᱠᱟ ᱜᱟᱹᱲᱤ ᱨᱮᱱᱟᱜ ᱦᱳᱭᱛᱳ ᱡᱟᱦᱟᱱᱟᱜ ᱯᱟᱨᱴᱥ ᱜᱮ ᱚᱱᱠᱟ ᱱᱚᱥᱴᱚ ᱟᱠᱟᱱᱟ ᱥᱮ ᱚᱱᱠᱟ ᱠᱷᱟᱨᱟᱯ ᱟᱠᱟᱱᱟ ᱥᱮ ᱚᱸᱰᱮ ᱜᱮ ᱟᱫᱚ ᱵᱮᱥᱤ ᱠᱟᱭᱛᱮ ᱤᱫᱤ ᱦᱩᱭᱩᱜ ᱜᱮᱭᱟ ᱟᱨ
ᱟᱸᱪᱷᱟ ᱟᱪᱷᱟ ᱟᱫᱚ ᱜᱚᱢᱠᱮ ᱢᱤᱫᱴᱟᱝ ᱟᱵᱤᱱ ᱴᱷᱮᱱ ᱢᱤᱫᱴᱟᱝ ᱠᱩᱠᱞᱤ ᱛᱮᱱᱟᱜ ᱛᱟᱦᱮᱸᱜ ᱠᱟᱱᱟ ᱦᱮᱸ ᱥᱮ᱾ ᱡᱟᱦᱟᱸ ᱯᱟᱴᱥ ᱠᱚ ᱦᱮᱱᱟᱜ-ᱟ ᱯᱟᱴᱥ ᱠᱚᱨᱮᱱᱟᱜ ᱡᱟᱦᱟᱸ ᱜᱟᱹᱰᱤ ᱨᱮᱱᱟᱜ ᱜᱟᱞᱢᱟᱨᱟᱣ ᱦᱩᱭᱩᱜ ᱠᱟᱱᱟ ᱥᱮ ᱜᱟᱟᱞᱟᱨᱟᱣ ᱦᱩᱭᱩᱜ ᱠᱟᱱᱟ ᱟᱞᱚᱢ ᱢᱚᱫᱷᱮ ᱛᱟᱦᱞᱮ ᱚᱱᱟ ᱠ ᱠᱚ ᱥᱚᱵ ᱫᱤᱠ ᱫᱤᱭᱮ ᱡᱩᱫᱤ ᱦᱤ ᱢᱟᱱᱮ ᱞᱟᱹᱭ ᱦᱳᱭᱳᱜ-ᱟ ᱡᱟᱦᱟᱸ ᱡᱩᱫᱤ ᱡᱚ ᱚᱴᱳ ᱢᱮᱱᱩᱯᱷᱮᱠᱪᱟᱨᱤᱝ ᱡᱟᱦᱟᱸ᱾ ᱯᱟᱴᱥ ᱠᱚ ᱦᱮᱱᱟᱜ-ᱟ ᱯᱟᱴᱥ ᱨᱮᱱᱟᱜ ᱵᱤᱵᱷᱤᱱᱱᱚ ᱫᱷᱚᱨᱚᱱ ᱡᱟᱦᱟᱸ ᱦᱮᱱᱟᱜ-ᱟ ᱦᱮᱸᱥᱮ ᱵᱟᱝ ᱟᱫᱚ ᱚᱱᱚ ᱚᱱᱟ ᱡᱟᱦᱟᱸ ᱵᱮᱯᱟᱨ ᱦᱮᱱᱟᱜ-ᱟ᱾ ᱟᱫᱚ ᱱᱮᱛᱟᱨ ᱫᱚ ᱚᱱᱠᱟ ᱨᱮ ᱞᱟᱭᱤᱯᱷ ᱪᱮᱫ ᱞᱮᱠᱟ ᱦᱮᱱᱟᱜ-ᱟ ᱡᱩᱫᱤ ᱡᱟᱦᱟᱸᱭ ᱱᱚᱝᱠᱟ ᱢᱮᱠᱟᱱᱤᱠ ᱮ ᱥᱤᱠᱟᱹᱭᱟ ᱥᱮ ᱜᱟᱹᱰᱤ ᱨᱮᱱᱟᱜ ᱡᱟᱦᱟᱸ ᱤᱧᱡᱤᱱ ᱨᱮᱱᱟᱜ ᱠᱟᱹᱢᱤ ᱠᱚ ᱥᱤ ᱪᱮᱫ ᱞᱮᱠᱟᱢ ᱵᱷᱟᱵᱟᱭ ᱜᱮᱭᱟ ᱱᱚᱣᱟ ᱠᱚ ᱫᱤᱠ? ᱢᱟᱱᱮ ᱱᱚᱝᱠᱟ ᱥᱤᱠᱟᱹᱣ ᱞᱮᱠᱷᱟᱱ ᱩᱱᱤ ᱜᱤᱫᱽᱨᱟᱹᱣᱟᱜ ᱯᱷᱤᱭᱩᱪᱟᱨ ᱪᱮᱫ ᱞᱮᱠᱟ ᱦᱳᱭᱳᱜ-ᱟ? ᱥᱮ ᱪᱮᱫ ᱞᱮᱠᱟ ᱵᱷᱟᱜᱮᱭᱟ?
ᱟ ᱮ ᱟᱹᱰᱤ ᱫᱟᱢᱟᱱ ᱠᱩᱠᱞᱤ᱾ ᱟᱹᱰᱤ ᱫᱟᱢᱟᱱ ᱠᱩᱠᱞᱤ ᱮ ᱵᱤᱱ ᱫᱚᱦᱚ ᱟᱠᱟᱫᱟ ᱱᱚᱣᱟ ᱫᱚ ᱟᱹᱰᱤ ᱱᱟᱯᱟᱭ ᱢᱮᱫᱴᱮᱱ ᱠᱩᱠᱞᱤ ᱠᱟᱱᱟ ᱟᱫᱚ᱾
ᱡᱮᱞᱮᱠᱟ ᱱᱚᱰᱮ ᱵᱚᱱ ᱧᱮᱞᱟ ᱟᱵᱚ ᱾ ᱦᱤᱛᱢᱟ ᱟᱭᱢᱟ ᱜᱟᱹᱲᱤ ᱥᱮ ᱱᱚᱝᱠᱟᱱᱟᱜ᱾ ᱟ ᱮ ᱢᱚᱴᱚᱨ ᱠᱚ ᱡᱟᱱᱵᱟᱦᱟᱱ ᱠᱚ ᱪᱟᱞᱟᱜ ᱠᱟᱱ ᱜᱮᱭᱟ ᱥᱮ, ᱮᱜ ᱫᱟᱨᱟᱭ ᱠᱟᱱ ᱜᱤᱭᱟ ᱥᱮ ᱱᱚᱝᱠᱟ ᱦᱤᱡᱩᱜ ᱠᱟᱱ ᱢᱟᱱᱮ ᱱᱟᱣᱟ ᱱᱟᱣᱟ ᱡᱮ ᱡᱤᱱᱤᱥ ᱥᱮ ᱱᱟᱣᱟ ᱱᱟᱣᱟ ᱢᱮᱫᱴᱮᱱ᱾ ᱮ ᱚᱱᱟ ᱠᱚᱨᱮᱱᱟᱜ ᱠᱟᱹᱢᱤ ᱠᱚ ᱦᱳᱭᱳᱜ ᱠᱟᱱ ᱜᱮᱭᱟ ᱡᱮᱢᱚᱱ ᱱᱤᱛ ᱠᱷᱟᱱ ᱜᱮ ᱧᱮᱞ ᱵᱤᱱ ᱱᱚᱣᱟᱴᱟᱜ ᱜᱟᱹᱲᱤ ᱦᱳᱭᱛᱚ ᱢᱤᱫᱴᱮᱱ ᱜᱟᱹᱲᱤ ᱠᱚ ᱟᱬᱜᱚ ᱠᱮᱫᱟ ᱵᱟᱭᱤᱠ ᱱᱚᱣᱟ ᱵᱟᱭᱤᱠ᱾ ᱛᱟᱨ ᱯᱚᱨᱮ ᱚᱱᱟ ᱦᱚᱭᱛᱳ ᱚᱱᱟ ᱢᱚᱴᱚᱨ ᱥᱟᱭᱠᱮᱞ ᱧᱮᱞ ᱵᱤᱱ ᱟᱨᱚ ᱯᱚᱨᱮᱨ ᱵᱚᱪᱷᱚᱨ ᱦᱳᱭᱛᱳ ᱚᱱᱟ ᱟᱯᱜᱨᱮᱰ ᱠᱟᱛ ᱛᱮᱜ ᱟᱨᱚ ᱮᱴᱟᱠᱟᱜ ᱠᱚ ᱩᱰᱩᱝ ᱠᱮᱫᱟ᱾ ᱚᱱᱟ ᱨᱮᱱᱟᱜ ᱜᱮ ᱟᱨᱚ ᱮᱴᱟᱠᱟᱜ ᱢᱟᱱᱮ ᱱᱚᱝᱠᱟ ᱱᱚᱝᱠᱟ ᱫᱤᱱ ᱫᱤᱱᱛᱮ ᱫᱤᱱ ᱫᱤᱱᱛᱮ ᱢᱤᱴᱮᱱ ᱮ ᱵᱷᱟᱜᱤ ᱱᱟᱯᱟᱭ ᱥᱮ ᱢᱤᱴᱮᱱ ᱮ ᱱᱚᱝᱠᱟᱱᱟᱜ ᱢᱤᱴᱮᱱ ᱮ ᱤᱛ ᱫᱤᱭ ᱟ-ᱠᱚ ᱢᱤᱴᱮᱱ ᱮᱢᱚᱱ ᱡᱟᱭᱜᱟ ᱨᱮ ᱱᱚᱣᱟ ᱟᱵᱚᱣᱟᱜ ᱤᱭᱟᱹ ᱠᱚ ᱤᱫᱤᱭᱮ-ᱟ ᱮᱸ ᱜᱟᱹᱲᱤ ᱠᱚ ᱯᱟᱴᱥ ᱠᱚ ᱫᱤᱠ ᱫᱤᱭᱮ ᱤᱫᱤ ᱠᱟᱛᱮᱫ ᱡᱟᱦᱟᱸ ᱵᱤᱱ ᱞᱟᱹᱭᱮᱫ-ᱟ ᱚᱱᱟ ᱟᱨᱠᱤ, ᱾ ᱟᱫᱚ ᱤᱧ ᱫᱩᱧ ᱢᱚᱱᱮᱭᱟ ᱜᱮᱨᱮᱥ ᱴᱟᱜ᱾ ᱦᱳᱭ ᱦᱳᱭ ᱦᱳᱭ᱾ ᱟᱫᱚ ᱤᱧ ᱫᱩᱧ ᱢᱚᱱᱮᱭᱟ ᱡᱮ ᱢᱮᱫᱴᱮᱱ ᱮ ᱱᱚᱝᱠᱟ ᱡᱩᱫᱤ ᱦᱳᱭᱛᱳ ᱮ ᱜᱤᱫᱽᱨᱟᱹ ᱠᱤᱢᱵᱟ ᱟ ᱥᱟᱛᱨᱚ ᱟᱴᱷᱨᱚ ᱵᱚᱭᱚᱥ ᱠᱤᱢᱵᱟ ᱦᱳᱭᱛᱳ ᱚᱝᱠᱟ ᱠᱩᱲᱤ ᱤᱠᱩᱥ ᱵᱚᱭᱮᱥ ᱜᱮ ᱥᱟᱵ ᱵᱤᱱ ᱚᱝᱠᱟᱱ ᱜᱤᱫᱽᱨᱟᱹ ᱡᱩᱫᱤ ᱢᱮᱫᱴᱮᱱ ᱟᱡᱷ ᱡᱩᱫᱤ ᱢᱚᱱᱮᱭᱟᱭ ᱱᱤᱡᱮᱛᱮ ᱡᱮ ᱤᱧ ᱢᱮᱴᱮᱱ ᱜᱮᱨᱮᱡᱤᱧ ᱠᱷᱩᱞᱟᱹᱣᱟ ᱥᱮ ᱢᱤᱫᱴᱮᱱ ᱜᱮᱨᱮᱡᱽ ᱨᱮᱱᱟᱜ ᱠᱟᱹᱢᱤᱧ ᱥᱮᱸᱬᱟᱭᱟ᱾ ᱛᱚ ᱱᱚᱣᱟ ᱫᱚ ᱯᱷᱤᱭᱩᱪᱟᱨ ᱟᱹᱰᱤᱴᱟ ᱜᱮ ᱵᱷᱟᱜᱮ ᱥᱮ ᱢᱤᱫᱴᱮᱱ ᱮ ᱵᱷᱟᱹᱜᱤ ᱢᱮᱫᱴᱮᱱ ᱚᱨᱡᱚ ᱥᱮ ᱵᱷᱟᱹᱜᱮ ᱢᱮᱫᱴᱮᱱ ᱮ ᱮ ᱧᱟᱢ ᱨᱮᱱᱟᱜ ᱢᱤᱫᱴᱮᱱ ᱜᱚᱱᱚᱝ ᱥᱮ ᱜᱚᱱᱚᱝ ᱠᱚ ᱠᱟᱹᱣᱰᱤ ᱠᱚ ᱢᱮᱜᱴᱮᱱ ᱟᱹᱰᱤ ᱢᱤᱴᱮᱱ ᱱᱟᱯᱟᱭ ᱢᱮᱫᱴᱮᱱ ᱰᱟᱦᱟᱨ ᱨᱮ ᱢᱤᱫᱴᱮᱱ ᱱᱚᱣᱟ ᱫᱚ ᱧᱮᱞᱚᱜᱚᱜᱼᱟ ᱤᱧᱟᱹᱜ ᱢᱚᱱᱮ ᱛᱮᱫᱚᱧ ᱞᱟᱹᱭᱟ᱾ ᱪᱮᱞᱮᱠᱟ ᱦᱤᱛᱚᱜ ᱡᱟᱦᱟᱸ ᱞᱮᱠᱟ ᱦᱟᱡᱟᱨ ᱦᱟᱡᱟᱨ ᱚᱲᱟᱜ ᱨᱮ ᱧᱮ ᱞᱟᱹᱵᱤᱱ ᱜᱟᱹᱲᱤ ᱢᱮᱱᱟᱜᱼᱟ᱾ ᱦᱟᱡᱟᱨ ᱦᱟᱡᱟᱨ ᱚᱲᱟᱜ ᱨᱮ ᱢᱚᱴᱚᱨ ᱥᱟᱭᱠᱮᱞ ᱫᱚ ᱢᱮᱱᱟᱜ ᱜᱮᱭᱟ ᱢᱮᱜᱴᱮᱱ ᱵᱟ ᱢᱮᱜᱴᱮᱱ ᱟᱨ ᱱᱚᱝᱠᱟ ᱜᱮ ᱟᱨᱚ ᱱᱚᱣᱟ ᱫᱚᱠᱚ ᱰᱮᱵᱷᱞᱚᱯ ᱤᱫᱤᱜ ᱠᱟᱱᱟ ᱟᱨᱚ ᱱᱚᱝᱠᱟ ᱜᱮᱠᱚ ᱦᱟᱛᱟᱣ ᱤᱫᱤᱭᱟ᱾ ᱛᱟᱦᱞᱮ ᱩᱱᱠᱩᱣᱟᱜ ᱫᱚ ᱮᱠᱪᱩᱭᱮᱞᱤ ᱯᱟᱴᱥ ᱥᱮ ᱡᱟᱦᱟᱱᱟᱜ ᱵᱟᱹᱲᱤᱡ ᱞᱮᱱ ᱠᱷᱟᱱ ᱥᱮ ᱚᱵᱚᱥᱥᱳᱭ ᱩᱱᱠᱩ ᱫᱚ ᱴᱷᱮᱱ ᱫᱟᱠᱛᱟᱨ ᱚᱲᱟᱜ ᱞᱮᱠᱟ ᱦᱤᱥᱟᱹᱵ ᱛᱮᱠᱚ ᱪᱟᱞᱟᱜᱼᱟ ᱟᱢ ᱴᱷᱮᱱ᱾ ᱛᱮ ᱚᱱᱟ ᱜᱟᱲᱤᱢ ᱥᱟᱨᱟᱣ ᱛᱮ ᱟᱨᱚᱢ ᱡᱩᱛᱟ ᱱᱟᱯᱟᱭ ᱛᱮᱢ ᱮᱢ ᱠᱟᱛᱟ ᱠᱚᱣᱟ᱾ ᱛᱚ ᱱᱚᱣᱟ ᱠᱷᱟᱛᱤᱨ ᱛᱮ ᱤᱧ ᱫᱩᱧ ᱢᱮᱱᱟ ᱡᱟᱦᱟᱸᱭ ᱦᱳᱭᱛᱳ ᱱᱚᱝᱠᱟᱱ ᱮ ᱜᱤᱫᱽᱨᱟᱹ ᱡᱩᱫᱤ ᱢᱚᱱᱳᱵᱷᱟᱵ ᱦᱟᱛᱟᱣᱟᱭ ᱡᱮ ᱮᱠᱟᱞ ᱡᱮ ᱱᱚᱣᱟ ᱟ ᱜᱮᱨᱮᱡᱽ ᱞᱟᱭᱤᱱ ᱛᱮ ᱥᱮ ᱜᱮᱨᱮᱡᱽ ᱞᱟᱭᱤᱱ ᱛᱮᱫᱚ ᱮᱠᱟᱞ ᱵᱷᱟᱜᱤ ᱜᱮᱭᱟ ᱥᱮ ᱵᱟᱝ ᱵᱷᱟᱜᱤᱭᱟ ᱟᱨᱚ ᱮᱠᱟᱞ ᱟᱹᱰᱤᱜᱮ ᱱᱟᱯᱟᱭᱟ ᱥᱮ ᱟᱹᱰᱤᱜᱮ ᱵᱩᱜᱤᱭᱟ ᱥᱮ ᱱᱚᱝᱠᱟᱱᱟᱜ ᱠᱟᱹᱢᱤ ᱫᱚ ᱢᱟᱱᱮ ᱟᱹᱰᱤ ᱟᱹᱰᱤ ᱱᱟᱯᱟᱭᱟ᱾ ᱱᱤᱡᱮᱛᱮ ᱢᱤᱜᱴᱮᱱ ᱜᱮᱨᱮᱡᱽ ᱠᱷᱩᱞᱟᱹᱣ ᱠᱟᱛᱮᱝ ᱡᱩᱫᱤ ᱠᱟᱹᱢᱤ ᱦᱚᱭᱛᱳ ᱢᱤᱫ ᱫᱷᱟᱣ ᱨᱮᱫᱚ ᱛᱚ ᱱᱚᱝᱠᱟ ᱫᱚ ᱵᱟᱢ ᱫᱟᱲᱮᱜᱼᱟ ᱡᱮ ᱮᱠᱟᱞ ᱢᱤᱫ ᱫᱷᱟᱣ ᱨᱮᱢ ᱥᱮ ᱤᱭᱟᱹ ᱜᱚᱫ ᱫᱟ ᱮᱠᱫᱚᱢ ᱫᱚᱠ ᱫᱚᱠᱟᱱᱮᱢ ᱠᱷᱩᱞᱟᱹᱣ ᱜᱚᱫ ᱠᱮᱫᱟ ᱟᱨ ᱯᱩᱨᱟᱹ ᱮᱠᱫᱚᱢ ᱦᱳᱭᱛᱳ ᱮ ᱜᱟᱲᱤᱠᱚᱢ ᱜᱟᱹᱲᱤ ᱠᱚᱢ ᱥᱟᱨᱟᱢ ᱪᱷᱩᱴᱟᱹᱣ ᱜᱚᱫ ᱱᱟ ᱚᱱᱠᱟ ᱫᱚ ᱵᱟᱭ ᱜᱟᱱᱚᱜᱼᱟ ᱛᱚ᱾ ᱯᱳᱭᱞᱳ ᱫᱚ ᱦᱳᱭᱛᱳ ᱡᱟᱦᱟᱸ ᱴᱷᱮᱱ ᱠᱷᱚᱱᱟᱜ ᱜᱮ ᱟᱢ ᱜᱮᱨ᱾ᱮᱡᱽ ᱨᱮᱱᱟᱜ ᱠᱟᱹᱢᱤ ᱥᱮᱬᱟ ᱞᱟᱜᱟᱣ ᱭᱟᱢᱟ᱾ ᱦᱳᱭᱛᱳ ᱥᱟ ᱠᱟᱹᱢᱤᱢ ᱥᱮᱬᱟ ᱞᱟᱜᱟᱣ ᱠᱮᱫᱟᱢ ᱦᱳᱭᱛᱳ ᱞᱟᱜᱟᱣ ᱢᱟᱱᱮ ᱱᱚᱝᱠᱟᱢ ᱠᱟᱹᱢᱤᱢ ᱞᱟᱜᱟᱣ ᱠᱮᱫᱟ ᱡᱚᱭᱮᱱ ᱠᱮᱫᱟᱢ ᱛᱟᱨ ᱯᱚᱨᱮ ᱮᱨᱯᱚᱨ ᱡᱚᱠᱷᱚᱱ ᱜᱮ ᱟᱢ ᱡᱚᱠᱷᱚᱱ ᱦᱳᱭᱛᱳ ᱟᱥ ᱡᱷᱚ ᱛᱚ ᱠᱤᱪᱷᱩᱢ ᱠᱚᱢᱯᱞᱤᱴ ᱥᱮᱬᱟ ᱥᱮ ᱡᱷᱚᱛᱚ ᱠᱤᱪᱷᱩ ᱵᱟ ᱜᱟᱲᱤ ᱠᱚᱨᱮᱱᱟᱜ ᱯᱟᱨᱴᱥ ᱠᱚ ᱠᱤᱢᱵᱟ ᱱᱚᱝᱠᱟᱱ ᱟᱭᱢᱟ ᱜᱟᱹᱲᱤ ᱠᱚᱨᱮᱱᱟᱜ ᱡᱟᱦᱟᱸ ᱛᱤᱱᱟᱹᱜ ᱜᱮ ᱱᱚᱝᱠᱟᱱᱟᱜ ᱮᱸᱴᱠᱮ ᱴᱚᱬᱮ ᱟᱸᱡᱷᱟᱴ ᱠᱚ ᱡᱩᱫᱤᱢ ᱮᱸ ᱡᱷᱚᱛᱚ ᱠᱤᱪᱷᱩᱢ ᱵᱩᱡᱽ ᱧᱟᱢᱟ ᱥᱮᱢ ᱛᱤᱭᱳᱜ ᱫᱟᱲᱮᱭᱟᱜᱼᱟ ᱩᱱ ᱥᱚᱢᱚᱡ ᱨᱮ ᱡᱩᱫᱤ ᱟᱢ ᱮ ᱱᱚᱝᱠᱟ ᱟᱭᱢᱟ ᱠᱟᱭᱛᱮ ᱡᱩᱫᱤ ᱦᱚᱭᱛᱳ ᱜᱟᱹᱲᱤ ᱨᱮᱱᱟᱜ ᱢᱟᱱᱮ ᱱᱚᱝᱠᱟ ᱜᱮᱨᱮᱡᱽ ᱮᱢ ᱠᱷᱩᱞᱟᱹᱣᱟ᱾ ᱢᱟᱱᱮ ᱟᱯᱱᱟᱨᱟᱜ ᱱᱤᱡᱮᱨᱟᱜ ᱛᱚ ᱚᱱᱟ ᱫᱩᱧ ᱞᱟᱹᱭᱟ ᱟᱹᱰᱤ ᱜᱮ ᱵᱷᱟᱜᱤᱭᱟ ᱥᱮ ᱵᱩᱜᱤᱭᱟ᱾
ᱚᱸ ᱦᱮ ᱜᱚᱝ ᱛᱟᱦᱞᱮ ᱟᱵᱤᱱᱟᱜ ᱡᱟᱦᱟᱸ ᱠᱩᱠᱞᱤ ᱛᱮᱱᱟᱜ ᱟᱵᱤᱱ ᱴᱷᱮᱡ ᱞᱤᱧ ᱫᱚᱦᱚ ᱞᱮᱫᱟ ᱟᱹᱰᱤ ᱡᱚᱛᱷᱟᱛ ᱩᱛᱛᱚᱨ ᱵᱤᱱ ᱞᱟᱹᱭ ᱠᱮᱫᱟ ᱦᱮᱸ ᱥᱮ ᱵᱤᱥᱞᱮᱥᱚᱱ ᱠᱟᱛ ᱛᱮ ᱵᱤᱵᱷᱤᱱᱱᱚ ᱫᱷᱚᱨᱚᱱᱮᱨ ᱪᱮᱜ ᱞᱮᱠᱟ ᱠᱚᱨᱟᱣ ᱞᱮᱠᱷᱟᱱ ᱪᱮᱫ ᱵᱷᱟᱹᱜᱤᱭᱟ ᱦᱮᱸ ᱥᱮ᱾ ᱵᱟᱝ ᱟᱨ ᱛᱟᱦᱞᱮ ᱱᱟᱯᱟᱭ ᱜᱮᱞᱤᱧ ᱵᱩᱡᱷᱟᱹᱣ ᱠᱮᱫᱟ᱾ ᱟᱫᱚ ᱚᱱᱠᱟ ᱞᱮᱠᱟᱛᱮ ᱟᱹᱞᱤᱧ ᱟᱵᱤᱱ ᱴᱮᱱ ᱢᱤᱫᱴᱟᱝ ᱠᱩᱠᱞᱤ ᱛᱮᱱᱟᱜ ᱦᱮᱱᱟᱜ᱾ ᱛᱟᱞᱤᱧᱟ ᱪᱮᱫ ᱞᱮᱠᱟ ᱠᱩᱠᱞᱤ ᱛᱮᱱᱟᱜ ᱟ ᱦᱚᱜ-ᱚ ᱱᱚᱝᱠᱟ ᱜᱮ ᱡᱤᱱᱤᱥ ᱴᱟᱜ ᱫᱚ ᱡᱮ ᱛᱟᱦᱚᱞᱮ ᱟᱜ ᱵᱤᱱ ᱢᱟ ᱟᱵᱤᱱᱟᱜ ᱡᱟᱦᱟᱸ ᱠᱟᱛᱷᱟ ᱵᱟᱛᱨᱟ ᱠᱚ ᱟᱸᱡᱚᱢ ᱠᱟᱛᱮ ᱞᱮ ᱡᱮᱴᱟ ᱞᱤᱧ ᱵᱩᱡᱷᱟᱹᱣ ᱠᱮᱫᱟ ᱡᱮ ᱵᱤᱱ ᱛᱟᱦᱚᱞᱮ ᱫᱚ ᱟᱸ ᱱᱚᱣᱟ ᱡᱟᱦᱟᱸ ᱜᱮᱨᱮᱡᱤᱝ ᱵᱟ ᱡᱟᱦᱟᱸ ᱚᱴᱳ ᱢᱳᱵᱟᱭᱤᱞ ᱥᱤ ᱛᱮᱨᱰᱮ ᱡᱟᱦᱟᱸ ᱜᱟᱰᱤ ᱠᱚ ᱥᱩᱨᱩᱭ ᱵᱟ ᱡᱟᱦᱟᱸ ᱟᱭᱢᱟ ᱟᱭᱢᱟ ᱡᱟᱦᱟᱸ ᱦᱮᱱᱟᱜᱼᱟ ᱜᱟᱹᱰᱤ ᱨᱮᱱᱟᱜ ᱥᱚᱢᱚᱥᱼᱥᱟ ᱠᱚ ᱚᱱᱠᱟ ᱡᱚᱫᱤ ᱥᱤᱠᱟᱹᱣ ᱫᱟᱲᱮᱭᱟᱜ ᱠᱟᱱ ᱠᱷᱟᱱ ᱛᱟᱦᱚᱞᱮ ᱟᱹᱰᱤ ᱜᱟᱱ ᱜᱮ ᱵᱮᱥᱚᱜᱼᱟ ᱦᱮᱸ ᱥᱮ ᱵᱟᱝ ᱱᱚᱣᱟ ᱨᱮᱱᱟᱜ ᱯᱷᱤᱭᱩᱪᱟᱨ ᱦᱚᱸ ᱦᱮᱱᱟᱜ, ᱟᱨ ᱴᱟᱠᱟ ᱠᱟᱹᱣᱰᱤ ᱦᱚᱸ ᱟᱹᱰᱤ ᱜᱟᱱ ᱜᱮ ᱨᱳᱡᱽᱜᱟᱨ ᱜᱟᱱᱚᱜᱼᱟ ᱦᱮᱸᱥᱮ ᱵᱟᱝ ᱱᱚᱣᱟᱛᱮ ᱟᱫᱚ ᱚᱱᱠᱟ ᱞᱮᱠᱟ ᱫᱤᱠ ᱫᱤᱭᱮ ᱛᱟᱦᱞᱮ ᱟᱹᱵᱤᱱ ᱱᱚᱝᱠᱟ ᱠᱳᱱᱳ ᱫᱤᱱ ᱵᱟᱹᱵᱤᱱ ᱵᱷᱟᱵᱟᱣ ᱟᱠᱟᱫᱟ ᱡᱮ ᱟᱹᱞᱤᱧ ᱡᱩᱫᱤ ᱱᱚᱝᱠᱟ ᱞᱤᱧ ᱞᱟᱲᱮᱭᱟᱜ ᱥᱮ ᱵᱟᱝ ᱱᱚ ᱚᱝᱠᱟ ᱡᱩᱫᱤᱞᱤᱧ ᱠᱚᱨᱟᱭᱟ ᱢᱤᱫᱴᱟᱝ ᱟᱨᱱᱤᱝ ᱦᱩᱭᱩᱜᱼᱟ, ᱥᱮ ᱱᱚᱠᱟ ᱠᱚᱱᱳ ᱫᱤᱱ ᱵᱟᱵᱤᱱ ᱵᱷᱟᱵᱟᱣ ᱠᱟᱜ ᱟ ᱥᱮ ᱢᱚᱱᱮ ᱛᱮᱵᱤᱱ ᱵᱷᱟᱵᱟᱣ ᱠᱟᱜᱼᱟ ᱱᱚᱝᱠᱟ ᱞᱟᱦᱟ
ᱦᱮᱸ,
ᱦ
ᱱᱚᱝᱠᱟ ᱫᱚᱞᱤᱧ ᱵᱷᱟᱵᱟᱣ ᱵᱟᱲᱟᱣ ᱟᱠᱟᱫ ᱜᱮᱭᱟ, ᱠᱟᱨᱚᱱ ᱟᱹᱞᱤᱧ ᱦᱚᱸ ᱟᱹᱰᱤ ᱥᱩᱨ ᱢᱟᱱᱮ ᱱᱚᱣᱟ ᱜᱟᱹᱰᱤ ᱯᱟᱴᱥ ᱠᱚᱨᱮᱱᱟᱜ ᱥᱩᱨ ᱨᱮᱜᱮᱞᱤᱧ ᱛᱟᱦᱮᱱ ᱜᱮᱭᱟ ᱥᱮ ᱥᱟᱨᱟᱫᱤᱱ ᱱᱚᱣᱟ ᱠᱚᱨᱮᱱᱟᱜ ᱜᱮᱞᱤᱧ ᱡᱚᱫ ᱜᱮᱭᱟ, ᱥᱮ ᱥᱟᱨᱟᱫᱤᱱ ᱱᱚᱣᱟ ᱠᱚᱨᱮᱱᱟᱜ ᱥᱮ ᱦᱟᱱᱟ ᱱᱚᱣᱟ ᱴᱮᱝᱠᱤ ᱨᱮ ᱥᱩᱱᱩᱢ ᱵᱟᱹᱱᱩᱜᱼᱟ ᱦᱟᱱᱟ ᱴᱮᱝᱠᱤ ᱨᱮ ᱥᱩᱱᱩᱢ ᱵᱟᱹᱱᱩᱜᱼᱟ ᱥᱮ ᱱᱚᱣᱟ ᱠᱚᱨᱮᱱᱟᱜ ᱡᱮᱢᱚᱱ ᱴᱨᱟᱠᱴᱟᱨ ᱞᱤᱧ ᱞᱟᱜᱟᱭ ᱜᱮᱭᱟ ᱦᱮᱸ ᱥᱮ ᱵᱟᱝ, ᱢᱤᱫᱴᱮᱱ ᱟᱹᱞᱤᱧ ᱦᱚᱸ ᱚᱱᱠᱟᱱᱟᱜ ᱚᱱᱠᱟᱱᱟᱜ ᱢᱤᱫᱴᱮᱱ ᱤᱧᱡᱤᱱ ᱥᱩᱨ ᱨᱮᱜᱮ ᱢᱮᱱᱟᱜ ᱞᱤᱧᱟᱹ ᱟᱫᱚ ᱥᱟᱨᱟᱫᱤᱱ ᱱᱚᱣᱟ ᱠᱚ ᱧᱮᱞ ᱵᱟᱲᱟ ᱠᱟᱛᱮ ᱟᱫᱚ ᱟᱹᱞᱤᱧᱟᱜ ᱢᱚᱱᱮ ᱠᱚ ᱢᱟᱡᱷᱮ ᱢᱟᱡᱷᱮ ᱦᱤᱫᱤᱡᱽ ᱜᱚᱫᱚᱜᱼᱟ, ᱥᱮ ᱢᱤᱫᱴᱮᱱ ᱢᱚᱱᱮᱨᱮ ᱟᱹᱭᱠᱟᱹᱣ ᱦᱮᱡ ᱜᱚᱫᱚᱜᱼᱟ ᱡᱮ ᱟᱞᱤᱧ ᱦᱚᱸ ᱡᱩᱫᱤ ᱱᱚᱝᱠᱟ ᱢᱤᱫᱴᱮᱱ ᱜᱮᱨᱮᱡᱽ ᱥᱮ ᱱᱚᱝᱠᱟ ᱢᱤᱫᱴᱮᱱ ᱮ ᱱᱚᱝᱠᱟᱱᱟᱜ ᱡᱩᱫᱤᱞᱤᱧ ᱠᱚᱨᱟᱣ ᱫᱟᱲᱮ ᱠᱮᱭᱟ ᱥᱮ ᱱᱚᱝᱠᱟ ᱢᱤᱫᱴᱮᱱ ᱵᱷᱟᱜᱤ ᱢᱤᱫᱴᱮᱱ ᱚᱨᱡᱚ ᱧᱟᱢᱚᱜᱼᱟ, ᱱᱚᱣᱟ ᱠᱚᱫᱚ ᱞᱤᱧ ᱮᱜ ᱱᱚᱝᱠᱟᱞᱤᱧ ᱦᱩᱫᱤᱥ ᱜᱮᱭᱟ ᱥᱮᱞᱤᱧ ᱫᱤᱥᱟᱹᱭ ᱜᱮᱭᱟ ᱡᱮ ᱱᱚᱣᱟ ᱠᱚ ᱠᱚᱨᱟᱣ ᱟᱹᱰᱤᱜᱮ ᱱᱟᱯᱟᱭᱟ᱾ ᱟᱫᱚ ᱮᱢᱚᱱ ᱦᱚᱭᱛᱳ ᱱᱚᱝᱠᱟᱱᱟᱜ ᱥᱤᱪᱩᱭᱮᱥᱚᱱ ᱥᱮ ᱱᱚᱝᱠᱟᱱᱟᱜ ᱢᱤᱫᱴᱮᱱ ᱮᱜ ᱚᱠᱛᱚ ᱠᱚ ᱥᱮᱴᱮᱨᱚᱜ ᱜᱮᱭᱟ ᱡᱮ ᱚᱱᱟᱨᱮ ᱟᱹᱞᱤᱧ ᱚᱱᱠᱟᱱᱟᱜ ᱵᱟᱹᱞᱤᱧ ᱱᱤᱛ ᱯᱚᱨᱡᱚᱱᱛᱚ ᱚᱱᱠᱟ ᱟᱹᱞᱤᱧ ᱵᱟᱹᱞᱤᱧ ᱥᱮᱱ ᱟᱠᱟᱱᱟ ᱥᱮ ᱵᱟᱹᱞᱤᱧ ᱵᱚᱞᱚ ᱫᱟᱲᱮ ᱠᱟᱣᱫᱟ ᱚᱱᱠᱟᱱᱟᱜ ᱠᱟᱹᱣᱰᱤ ᱯᱷᱟᱹᱣᱰᱤ ᱠᱚ ᱠᱷᱟᱹᱛᱤᱨ ᱜᱮ, ᱡᱟᱦᱟᱸ ᱫᱚ ᱯᱨᱚᱛᱷᱚᱢ ᱫᱚ ᱜᱮᱨᱮᱡ ᱠᱚᱨᱟᱣ ᱞᱟᱹᱜᱤᱫ ᱛᱮᱫᱚ ᱟᱢ ᱛᱚ ᱵᱚᱞᱚ ᱞᱟᱜᱟᱣ ᱟᱢᱟ ᱡᱟᱦᱟᱱᱟᱜ ᱚᱱᱠᱟᱱᱟᱜ ᱤᱭᱟᱹᱨᱮ ᱦᱮᱸ ᱥᱮ ᱵᱟᱝ?
ᱦᱮᱸ ᱦᱮᱸ ᱮᱠᱟᱞᱼᱮᱠᱟᱞ᱾
ᱮᱸ ᱥᱮᱬᱟ ᱞᱟᱹᱜᱤᱫ ᱛᱮᱫᱚ ᱟᱢ ᱫᱚ ᱟᱨᱚ ᱵᱷᱟᱹᱜᱤ ᱴᱷᱤᱠ ᱛᱮ ᱱᱟᱯᱟᱭ ᱛᱮ ᱨᱤᱯᱭᱮᱨᱤᱝ ᱞᱟᱹᱜᱤᱫ ᱛᱮ ᱟᱹᱰᱤ ᱠᱤᱪᱷᱩ ᱱᱚᱝᱠᱟᱱᱟᱜ ᱢᱤᱫᱴᱮᱱᱸ ᱮ ᱡᱮᱢᱚᱱ ᱜᱮᱨᱮᱡᱽ ᱨᱮᱱᱟᱜ ᱦᱚᱸ ᱚᱱᱠᱟᱱᱟᱜ ᱠᱳᱨᱥ ᱛᱟᱦᱮᱱᱟ ᱦᱮᱸ ᱜᱮᱨᱮᱡ ᱦᱚᱭᱛᱚ ᱢᱮᱠᱟᱱᱤᱠ ᱠᱚᱨᱮᱱᱟᱜ ᱚᱱᱟ ᱠᱚᱨᱮᱱᱟᱜ ᱠᱤᱪᱷᱩ ᱠᱳᱨᱥ ᱛᱟᱦᱮᱱᱟ, ᱚᱱᱠᱟᱱᱟᱜ ᱠᱚᱨᱟᱣ ᱦᱚᱸ ᱟᱹᱰᱤ ᱜᱮ ᱡᱟᱹᱨᱩᱲ ᱜᱮᱭᱟ ᱛᱟᱨᱯᱚᱨᱮ ᱦᱳᱭ ᱛᱚ ᱡᱟᱦᱟᱱᱟᱜ ᱚᱱᱠᱟ ᱵᱟᱝ ᱠᱟᱛᱮ ᱛᱮᱫ ᱨᱮᱦᱚᱸ ᱦᱳᱭᱛᱳ ᱟᱵᱤᱱ ᱱᱚᱝᱠᱟ ᱞᱳᱠᱟᱞ ᱞᱳᱠᱟᱞ ᱫᱚᱠᱟᱱ ᱠᱚᱨᱮ ᱚᱱᱠᱟᱱᱟᱜ ᱡᱟᱦᱟᱱᱟᱜ ᱜᱮᱨᱮᱡᱽ ᱠᱚ ᱢᱮᱱᱟᱜᱼᱟ ᱩᱱᱠᱩ ᱮ ᱢᱟᱹᱞᱤᱠ ᱠᱚᱴᱷᱮᱱ ᱦᱚᱸ ᱚᱱᱟ ᱡᱤᱱᱤᱥ ᱠᱚ ᱠᱚᱨᱟᱣ ᱥᱮᱬᱟ ᱥᱮ ᱟᱹᱰᱤᱜᱮ ᱱᱟᱯᱟᱭ ᱚᱸᱰᱮ ᱠᱷᱚᱱᱟᱜ ᱦᱚᱸᱵᱤᱱ ᱥᱮᱬᱟ ᱫᱟᱲᱮᱭᱟᱜᱼᱟ, ᱢᱮᱱᱠᱷᱟᱱ ᱟᱫᱚ ᱟᱹᱞᱤᱧ ᱫᱚ ᱚᱱᱠᱟ ᱫᱚ ᱮ ᱚᱠᱛᱚ ᱠᱚ ᱵᱟᱝ ᱧᱟᱢ ᱠᱷᱟᱹᱛᱤᱨ ᱛᱮ ᱟᱫᱚ -ᱼ ᱮ ᱚᱱᱠᱟ ᱥᱟᱨᱟᱫᱤᱱ ᱚᱱᱠᱟ ᱮ ᱚᱲᱟᱜ ᱨᱮᱱᱟᱜ ᱪᱟᱯ ᱠᱷᱟᱹᱛᱤᱨ ᱛᱮᱫᱚ ᱚᱱᱠᱟ ᱵᱟᱹᱞᱤᱧ ᱠᱚᱨᱟᱣ ᱫᱟᱲᱮ ᱠᱟᱫᱟ ᱟᱫᱚ ᱦᱟᱯ ᱛᱤᱱ ᱫᱤᱱ ᱨᱮ ᱟᱹᱞᱤᱧ ᱞᱤᱧ ᱢᱚᱱᱮᱭᱟ ᱡᱮ ᱱᱚᱣᱟ ᱞᱤᱧ ᱠᱚᱨᱟᱣᱟ᱾
ᱚᱻ ᱟᱹᱰᱤ ᱱᱟᱯᱟᱭ ᱛᱟᱦᱚᱞᱮ ᱢᱟᱱᱮ ᱤᱪᱷᱟᱹ ᱫᱚ ᱡᱮᱴᱟᱞᱤᱧ ᱵᱩᱡᱷᱟᱹᱣ ᱠᱮᱜᱼᱟ, ᱤᱪᱪᱷᱟᱹ ᱫᱚ ᱢᱮᱱᱟᱜ ᱛᱟᱵᱤᱱᱟ ᱥᱮ ᱵᱟᱝᱢᱟ ᱠᱤᱪᱷᱩᱼᱠᱤᱪᱷᱩ ᱠᱷᱮᱛᱨᱮ ᱟᱵᱤᱱ ᱡᱚᱯᱲᱟᱣ ᱦᱚᱸ ᱦᱮᱱᱟᱜ ᱵᱤᱱᱟ ᱱᱚᱣᱟ ᱠᱟᱹᱢᱤ ᱥᱟᱶᱛᱮ ᱦᱮᱸ ᱥᱮ ᱵᱟᱝ?
ᱮᱠᱟᱞᱼᱮᱠᱟᱞᱼᱮᱠᱟᱞᱼᱮᱠᱟᱞᱼᱮᱠᱟᱞ,
ᱟᱪᱪᱷᱟᱼᱟᱪᱪᱷᱟ ᱩᱹᱰᱤ ᱱᱟᱯᱟᱭ ᱛᱟᱦᱚᱞᱮ ᱠᱟᱛᱷᱟ, ᱟᱫᱚ ᱡᱩᱫᱤ ᱚᱱ ᱚᱱᱠᱟ ᱠᱟᱛᱷᱟ ᱞᱤᱧ ᱞᱟᱹᱭᱫᱟ ᱦᱮᱸ ᱥᱮ ᱵᱟᱝ ᱡᱩᱫᱤ ᱤᱱ ᱯᱷᱤᱭᱩᱪᱟᱨ ᱨᱮ ᱡᱟᱦᱟᱸ ᱵᱷᱚᱵᱤᱥᱚᱛ ᱨᱮ ᱡᱩᱫᱤ ᱦᱟᱯᱮᱱ ᱫᱤᱱ ᱨᱮ ᱡᱟᱦᱟᱸ ᱦᱤᱡᱩᱜ ᱠᱟᱱᱟ ᱦᱮᱸ ᱥᱮ, ᱛᱚ ᱚᱱᱠᱟ ᱫᱤᱱ ᱨᱮᱜᱮ ᱡᱩᱫᱤ ᱱᱚᱝᱠᱟ ᱢᱤᱫᱴᱟᱝ ᱥᱩᱡᱳᱜᱽ ᱛᱮᱭᱟᱨᱚᱜ ᱟ, ᱥᱮ ᱵᱟᱝᱢᱟ ᱡᱟᱦᱟᱸᱭ ᱟᱵᱤᱱ ᱠᱚ ᱱᱚ ᱠᱟ ᱴᱟᱠᱟ ᱯᱩᱭᱥᱟᱹ ᱫᱤᱠ ᱫᱤᱭᱮ ᱚᱲᱟᱜ ᱨᱮᱱ ᱦᱚᱲ ᱵᱚᱞᱚ, ᱥᱮ ᱡᱟᱦᱟᱸᱭ ᱱᱚᱝᱠᱟ ᱠᱚ ᱡᱩᱫᱤ ᱠᱚ ᱦᱮᱯ ᱵᱤᱱᱟ, ᱛᱟᱦᱚᱞᱮ ᱚᱱᱠᱟ ᱢᱤᱫᱴᱟᱝ ᱟ ᱥᱟᱨᱵᱷᱤᱥ ᱥᱮᱱᱴᱟᱨ ᱡᱟᱦᱟᱸ ᱠᱚ ᱞᱟᱹᱭᱟᱜᱼᱟ ᱡᱟᱦᱟᱸ ᱢᱟᱱᱮ ᱥᱟᱨᱵᱷᱤᱥ ᱥᱮᱱᱴᱟᱨ ᱢᱟᱱᱮ ᱵᱟᱲᱟᱭ ᱫᱟᱲᱮᱜ ᱠᱟᱱ ᱜᱮᱭᱟ ᱵᱤᱱ ᱛᱚ ᱡᱟᱦᱟᱸ ᱠᱟᱹᱢᱤ ᱵᱟᱲᱟ ᱠᱚ ᱦᱩᱭᱩᱜᱼᱟ, ᱜᱟᱹᱰᱤ ᱨᱮᱱᱟᱜ ᱯᱟᱴᱥ ᱨᱮᱱᱟᱜ ᱡᱟᱦᱟᱸ ᱥᱚᱢᱚᱥᱭᱟ ᱠᱚ ᱦᱩᱭᱩᱜᱼᱟ᱾ ᱛᱟᱦᱞᱮ ᱚᱱᱠᱟ ᱢᱟᱱᱮ ᱢᱟᱱᱮ ᱞᱟᱲᱟ ᱨᱮᱱᱟᱜ ᱢᱤᱫᱴᱟᱝ ᱡᱩᱫᱤ ᱪᱟᱱᱥ ᱠᱚ ᱮᱢᱟ ᱵᱤᱱᱟ ᱞᱟᱲᱟᱭᱟᱵᱤᱱ ᱥᱮ ᱵᱟᱝ ᱱᱚᱝᱠᱟ᱾
ᱮᱸ ᱮᱠᱟᱞᱼᱮᱠᱟᱞ ᱞᱟᱲᱟᱭᱟᱞᱤᱧ ᱟᱨ ᱱᱚᱝᱠᱟ ᱱᱚᱝᱠᱟᱱᱟᱜ ᱟ ᱢᱚᱦᱰᱟ ᱥᱮ ᱱᱚᱝᱠᱟᱱᱟᱜ ᱢᱤᱫᱴᱮᱱ ᱱᱟᱯᱟᱭᱟᱜ ᱢᱮᱫ ᱴᱮᱱ ᱡᱟᱦᱟᱸ ᱟᱵᱤᱱ ᱢᱤᱴᱮᱱ ᱱᱟᱯᱟᱭ ᱢᱤᱴᱮᱱ ᱫᱤᱥ ᱦᱩᱫᱤᱫᱥ ᱠᱟᱛᱷᱟ ᱵᱤᱱ ᱞᱟᱹᱭ ᱠᱮᱫᱟ ᱱᱚᱝᱠᱟᱱᱟᱜ ᱫᱚ ᱮ ᱱᱚᱝᱠᱟᱱᱟᱜ ᱥᱩᱡᱩᱜᱽ ᱥᱮ ᱥᱩᱵᱤᱫᱷᱟ ᱱᱚᱝᱠᱟ ᱫᱚ ᱮᱠᱟᱞ ᱦᱟᱛᱟᱣ ᱫᱚᱨᱠᱟᱨ ᱠᱟᱱᱟ ᱟᱨ ᱱᱚᱝᱠᱟ ᱟᱯᱱᱟᱨ ᱫᱚᱨᱠᱟᱨ ᱠᱟᱱᱟ᱾
ᱚ ᱛᱟᱨᱢᱟᱱᱮ ᱟᱵᱤᱱᱟᱜ ᱡᱟᱦᱟᱸ ᱠᱟᱛ ᱛᱷᱟ ᱛᱟᱞᱟᱛᱮ ᱥᱮ ᱟᱹᱞᱤᱧ ᱡᱮᱞᱮᱠᱟ ᱟᱵᱤᱱ ᱥᱟᱞᱟᱜ ᱜᱟᱞᱢᱟᱨᱟᱣ ᱠᱟᱛᱮ ᱡᱮᱴᱟ ᱞᱤᱧ ᱵᱩᱡᱷᱟᱹᱣ ᱠᱮᱫᱟ᱾ ᱢᱟᱱᱮ ᱟᱵᱤᱱ ᱡᱩᱫᱤ ᱱᱚᱝᱠᱟ ᱯᱷᱟᱭᱱᱮᱱ ᱥᱤᱭᱟᱞ ᱥᱟ ᱯᱳᱴ ᱥᱮ ᱠᱤᱝᱵᱟ ᱡᱟᱦᱟᱸᱭ ᱡᱩᱫᱤ ᱱᱚᱝᱠᱟ ᱦᱮᱡ ᱠᱟᱛᱮ ᱠᱚ ᱥᱟᱯᱳᱴ ᱵᱤᱱᱟ ᱠᱟᱹᱢᱤ ᱨᱮᱱᱟᱜ ᱫᱚ ᱤᱪᱪᱷᱟᱹ ᱢᱮᱱᱟᱜ ᱛᱟᱵᱤᱱᱟ ᱠᱟ ᱡᱩᱫᱤ ᱴᱟᱠᱟ ᱯᱩᱭᱥᱟᱹ ᱥᱮ ᱯᱚᱨᱤᱵᱟᱨ ᱨᱮᱱᱟᱜ ᱠᱟᱹᱴᱤᱡ ᱪᱟᱯ ᱠᱷᱟᱹᱛᱤᱨ ᱜᱮ ᱵᱟᱵᱤᱱ ᱠᱟᱹᱢᱤ ᱫᱟᱲᱮᱜ ᱠᱟᱱᱟ ᱱᱚᱣᱟ ᱠᱚ ᱦᱮᱸ ᱥᱮ ᱵᱟᱝ? ᱡᱩᱫᱤ ᱚᱱᱮ ᱚᱝᱠᱟ ᱢᱤᱫᱴᱟᱝ ᱯᱤᱵᱟᱨ ᱞᱤᱭᱮ ᱯᱷᱨᱤᱰᱚᱢ ᱡᱩᱫᱤ ᱠᱚ ᱟᱲᱟᱜ ᱟᱲᱟᱜᱽ ᱟᱵᱤᱱᱟ ᱥᱮ ᱵᱟᱝᱢᱟ ᱟᱨᱠᱚ ᱥᱟᱯᱳᱴ ᱵᱤᱱᱟ ᱴᱟᱠᱟ ᱯᱚᱭᱥᱟ ᱫᱤᱠ ᱫᱤᱭᱮ ᱛᱟ ᱛᱚ ᱚᱱᱱᱟᱱᱚ ᱫᱤᱠ ᱫᱤᱭᱮ ᱛᱟᱦᱞᱮ ᱟᱵᱤᱱ ᱫᱚ ᱮᱠᱟᱞ ᱜᱮᱵᱤᱱ ᱞᱟᱲᱟ ᱜᱮᱭᱟ ᱦᱮᱸ ᱥᱮ ᱵᱟᱝ ᱱᱚᱝᱠᱟ ᱫᱚ?
ᱮᱠᱟᱞ ᱮᱠᱟᱞ ᱮᱠᱟᱞ ᱮᱠᱟᱞ ᱮᱠᱟᱞ ᱞᱟᱲᱟ ᱦᱩᱭᱩᱜ ᱜᱮᱭᱟ ᱟᱨ ᱱᱚᱝᱠᱟ ᱞᱟᱞᱟ ᱞᱟᱲᱟ ᱫᱚ ᱡᱟᱹᱨᱩᱲ ᱠᱟᱱ ᱜᱮᱭᱟ ᱠᱟᱨᱚᱱ ᱦᱟ ᱱᱤᱛ ᱡᱟᱦᱟᱸ ᱱᱚᱣᱟ ᱮ ᱱᱚᱣᱟ, ᱱᱚᱣᱟ ᱡᱤᱱᱤᱥ ᱨᱮ ᱡᱟᱦᱟᱸ ᱞᱮᱠᱟ ᱢᱤᱫᱴᱮᱱ ᱴᱟᱠ ᱠᱟ ᱟᱨᱡᱟᱣ ᱥᱮ ᱢᱤᱴᱮᱱ ᱟᱨᱱᱤᱝ ᱢᱮᱱᱟᱜᱼᱟ ᱥᱮ ᱢᱤᱴᱮᱱ ᱱᱟᱯᱟᱭ ᱢᱤᱴᱮᱱ ᱮ ᱯᱷᱤᱭᱩᱪᱟᱨ ᱵᱮᱱᱟᱜᱼᱟ ᱵᱟᱝ ᱫᱚ ᱵᱟᱝ ᱜᱮᱨᱮᱡᱽ ᱦᱚᱸ ᱟᱹᱰᱤ ᱱᱟᱯᱟᱭᱟ ᱠᱟᱨᱚᱱ ᱮ ᱜᱮᱨᱮᱡᱽ ᱵᱮᱜᱚᱨ ᱱᱚᱝᱠ ᱱᱤᱛ ᱡᱟᱦᱟᱸ ᱛᱤᱱᱟᱹᱜ ᱱᱚᱝᱠᱟ ᱜᱟᱹᱲᱤ ᱠᱚ ᱧᱮᱞ ᱵᱟᱲᱟ ᱦᱩᱭᱩᱜ ᱠᱟᱱ ᱜᱮᱭᱟ ᱥᱮ ᱟᱭᱢᱟ ᱱᱤᱛ ᱢᱟ ᱱᱚᱜᱼᱚᱭ ᱱᱩᱱᱟᱹᱜ ᱜᱮ ᱜᱟᱹᱲᱤ ᱧᱮᱞᱚᱜ ᱠᱟᱱ ᱱᱚᱣᱟ ᱯᱚᱨᱮ ᱟᱨᱚ ᱛᱤᱱᱟᱹᱜ ᱜᱟᱹᱲᱤ ᱧᱮᱞᱚᱜᱼᱟ, ᱥᱮ ᱱᱚᱝᱠᱟ ᱟᱭᱢᱟ ᱟᱭᱢᱟ ᱡᱷᱚᱛᱚ ᱚᱲᱟᱜ ᱚᱲᱟᱜ ᱜᱟᱹᱲᱤ ᱠᱚ ᱦᱟᱛᱟᱣᱟ᱾ ᱛᱚ ᱜᱨᱮᱡᱽ ᱫᱚ ᱮᱠᱪᱩᱭᱮᱞᱤ ᱟᱹᱰᱤ ᱜᱮ ᱢᱟᱱᱮ ᱞᱟᱹᱭ ᱟᱞᱤᱧ ᱢᱤᱴᱮᱱ ᱢᱟᱹᱱᱢᱤ ᱡᱮᱢᱚᱱ ᱴᱮᱱ ᱰᱟᱠᱛᱟᱨ ᱚᱲᱟᱜ ᱚᱠᱟ ᱞᱮᱠᱟ ᱢᱤᱴᱮᱱ ᱢᱮᱱᱟᱜᱼᱟ ᱥᱮᱢ ᱚᱝᱠᱟ ᱜᱮ ᱜᱟᱹᱲᱤ ᱠᱚᱨᱮᱱᱟᱜ ᱰᱟᱠᱛᱟᱨ ᱚᱲᱟᱜ ᱡᱟᱦᱟᱸ ᱞᱮᱠᱟ ᱢᱤᱴᱮᱱ ᱨᱳᱡᱽᱠᱟᱨ ᱨᱮᱱᱟᱜ ᱯᱚᱫ ᱠᱟᱱᱟ᱾
ᱦᱩᱸ ᱱᱚᱣᱟ ᱢᱟ ᱠᱟᱛᱷᱟ ᱠᱟᱱ ᱜᱮᱭᱟ ᱟᱫᱚ ᱜᱚᱝᱠᱮ ᱱᱚᱣᱟ ᱦᱚᱸ ᱢᱤᱴᱟᱝ ᱟᱨ ᱢᱤᱴᱟᱝ ᱢᱤᱴᱟᱝ ᱚᱸ ᱟᱹᱵᱤᱱ ᱡᱮᱦᱮᱛᱩ ᱡᱩᱫᱤ ᱱᱚᱝᱠᱟᱱᱟᱜ ᱡᱩᱫᱤ ᱞᱟᱲᱟᱭᱟᱵᱤᱱ ᱵᱷᱚᱵᱤᱥᱚᱛ ᱨᱮ ᱥᱮ ᱦᱟᱯᱮᱱ ᱫᱤᱱ ᱨᱮ ᱛᱟᱦᱞᱮ ᱟᱵᱤᱱ ᱥᱟᱶ ᱥᱟᱶᱛᱮ ᱟᱹᱵᱤᱱ ᱟᱹᱰᱤ ᱦᱚᱲ ᱦᱚᱸ ᱱᱚᱝᱠᱟ ᱠᱟᱹᱢᱤ ᱦᱚᱸᱵᱤᱱ ᱮᱢ ᱫᱟᱲᱮᱭᱟᱠᱚᱣᱟ, ᱦᱮᱸ ᱥᱮ ᱵᱟᱝ ᱡᱟᱦᱟᱸ ᱡᱟᱦᱟᱸᱱᱚᱝ ᱠᱟ ᱟᱵᱚ ᱱᱤᱛᱚᱜ ᱵᱚᱨᱛᱚᱢᱟᱱ ᱨᱮ ᱟᱹᱰᱤ ᱟᱹᱰᱤ ᱦᱚᱲ ᱯᱟᱲᱦᱟᱣ ᱠᱟᱛᱮᱜ ᱦᱚᱸ ᱵᱮᱠᱟᱨ ᱦᱮᱱᱟᱜ ᱠᱚᱣᱟ ᱛᱟᱦᱞᱮ ᱩᱝᱠᱩ ᱦᱚᱸ ᱢᱤᱴᱟᱝ ᱨᱩᱡᱩ ᱨᱳᱡᱽᱜᱟᱨ ᱨᱮᱱᱟᱜ ᱢᱤᱴᱟᱝ ᱢᱟᱱᱮ ᱯᱚᱫᱽᱫᱷᱚᱛᱤ ᱥᱮ ᱵᱟᱝ ᱩᱛᱥᱚ ᱵᱤᱱ ᱮᱢ ᱫᱟᱲᱮᱭᱟᱠᱚᱣᱟ ᱡᱮ ᱚᱸᱰᱮ ᱠᱷᱚᱱᱟᱜ ᱡᱟᱦᱟᱸ ᱴᱩᱠᱩ ᱠᱚ ᱢᱟᱱᱮ ᱠᱟᱹᱢᱤᱭᱟᱠᱚ ᱚᱱᱟ ᱯᱩᱭᱥᱟᱹ ᱛᱮ ᱠᱤᱪᱷᱩ ᱴᱟ ᱨᱮᱦᱚᱸ ᱟᱠᱚ ᱚᱲᱟᱜ ᱨᱮᱱ ᱦᱚᱲ ᱠᱚ ᱦᱮᱞᱯᱚᱜᱼᱟ ᱦᱮᱸ ᱥᱮ ᱱᱚᱝᱠᱟᱱᱟᱜ ᱢᱟᱱᱮ ᱛᱟᱦᱞᱮ ᱟᱵᱤᱱ ᱡᱩᱫᱤ ᱚᱱᱟ ᱠᱷᱮᱛ ᱨᱮᱵᱤᱱ ᱞᱟᱲᱟᱭᱟ ᱛᱟᱦᱞᱮ ᱟᱹᱰᱤᱴᱟᱜ ᱜᱮ ᱟᱵᱚ ᱥᱚᱢᱟᱡᱽ ᱠᱚᱞᱞᱟᱱ ᱢᱩᱞᱚᱠ ᱟᱹᱰᱤᱴᱟᱜ ᱜᱮ ᱦᱩᱭᱩᱜᱼᱟ ᱦᱮᱸ ᱥᱮ ᱵᱟᱝ? ᱢᱟᱱᱮ ᱟᱵᱤᱱ ᱞᱟᱲᱟᱣ ᱠᱟᱛᱮᱜ ᱠᱤᱪᱷᱩ ᱜᱤᱫᱽᱨᱟᱹ ᱡᱩᱫᱤ ᱠᱟᱹᱢᱤᱵᱤᱱ ᱮᱢ ᱫᱟᱲᱮᱭᱟᱠᱚᱣᱟ ᱚᱸᱰᱮ ᱠᱷᱚᱱᱟᱜ ᱚᱱᱟ ᱦᱚᱸ ᱟᱹᱰᱤ ᱢᱤᱫᱴᱟᱝ ᱢᱟᱨᱟᱝ ᱡᱤᱱᱤᱥ ᱠᱟᱱᱟ ᱦᱮᱸ ᱥᱮ ᱵᱟᱝ᱾
ᱦᱩᱸ ᱦᱩᱸ ᱦᱩᱸ ᱦᱩᱸ ᱟᱫᱚ ᱱᱚᱜᱼᱚᱭ ᱡᱮᱢᱚᱱ ᱞᱟᱹᱭ ᱠᱮᱜᱼᱟ ᱵᱤᱱ ᱡᱮ ᱠᱟᱹᱢᱤ ᱮᱢ ᱥᱮ ᱜᱤᱫᱽᱨᱟᱹ ᱥᱮ ᱱᱚᱝᱠᱟ ᱱᱚᱝᱠᱟ ᱟᱹᱰᱤ ᱟᱹᱰᱤ ᱡᱚᱛᱷᱟᱛ ᱥᱮ ᱟᱹᱰᱤ ᱮᱠᱫᱚᱢ ᱱᱟᱯᱟᱭ ᱠᱟᱛᱷᱟ ᱵᱤᱱ ᱞᱟᱹᱭ ᱠᱮᱜᱼᱟ ᱠᱟᱨᱚᱱ ᱩᱱᱠᱩ ᱦᱚᱸ ᱮᱸ ᱟᱹᱞᱤᱧ ᱴᱷᱮᱱ ᱠᱷᱚᱱᱟᱜ ᱥᱮᱬᱟ ᱠᱟᱛᱮᱜ ᱩᱱᱠᱩ ᱦᱚᱸ ᱟᱨᱚ ᱟᱠᱚ ᱢᱤᱜᱴᱮᱱ ᱱᱟᱣᱟ ᱜᱮᱨᱮᱡᱽ ᱠᱚ ᱠᱷᱩᱞᱟᱹᱣ ᱡᱚᱝᱟ᱾ ᱟᱯᱟᱱ ᱟᱹᱯᱤᱱ ᱢᱤᱴᱮᱱ ᱠᱚ ᱠᱷᱩᱞᱟᱹᱣ ᱡᱚᱝᱟ᱾ ᱛᱮ ᱚᱸᱰᱮ ᱟᱨᱚ ᱩᱱᱠᱩ ᱢᱤᱫᱴᱮᱱ ᱟᱨᱚ ᱠᱚ ᱟ ᱢᱟᱱᱮ ᱚᱝᱠᱟ ᱢᱟᱨᱟᱝ ᱤᱫᱤᱭᱟᱠᱚ ᱟᱥᱛᱮ ᱟᱥᱛᱮ ᱩᱱᱠᱩᱣᱟᱜ ᱢᱤᱫᱴᱮᱱ ᱮ ᱮ ᱢᱟᱱᱮ ᱚᱝᱠᱟ ᱟᱠᱚᱣᱟᱜ ᱡᱟᱦᱟᱸ ᱫᱟᱨᱟᱭ ᱠᱟᱱ ᱫᱤᱱ ᱨᱮᱦᱚᱸ ᱩᱱᱠᱩ ᱢᱤᱴᱮᱱ ᱱᱟᱯᱟᱭ ᱢᱤᱴᱮᱱ ᱚᱨᱡᱚ ᱟᱠᱚ ᱠᱚ ᱮ ᱡᱚᱜᱟᱲ ᱡᱚᱝᱟᱜᱼᱟ ᱟᱨᱠᱤ ᱦᱮᱸ᱾
ᱢᱟᱱᱮ ᱱᱚᱣᱟ ᱠᱷᱮᱛᱨᱮ ᱡᱩᱫᱤ ᱢᱟᱱᱮ ᱧᱮᱞ ᱦᱩᱭᱩᱜᱼᱟ ᱱᱚᱝᱠᱟ ᱜᱮ ᱫᱤᱠ ᱫᱤᱭᱮ ᱟᱵᱤᱱᱟᱜ ᱡᱟᱦᱟᱸ ᱛᱷᱤᱝᱠᱤᱝ ᱱᱮᱥ ᱦᱮᱱᱟᱜᱼᱟ ᱥᱮ ᱪᱤᱱᱛᱟᱹ ᱵᱷᱟᱵᱟ ᱦᱮᱱᱟᱜᱼᱟ ᱪᱤᱱᱛᱟᱹ ᱵᱷᱟᱵᱱᱟ ᱡᱩᱫᱤ ᱱᱚᱝᱠᱟ ᱵᱤᱱ ᱞᱟᱲᱟᱭᱟ ᱛᱟᱦᱞᱮ ᱟᱹᱰᱤᱜᱟᱱ ᱢᱟᱱᱮ ᱟᱵᱚᱣᱟᱜ ᱥᱚᱢᱟᱡᱽ ᱨᱮ ᱡᱟᱦᱟᱸ ᱵᱮᱠᱟᱨ ᱜᱤᱫᱽᱨᱟᱹ ᱠᱚ ᱟᱞᱮ ᱞᱮᱠᱟ ᱥᱮ ᱟᱵᱚ ᱞᱮᱠᱟ ᱦᱮᱱᱟᱜ ᱠᱚᱣᱟ᱾ ᱛᱟᱦᱚᱞᱮ ᱟᱹᱰᱤ ᱜᱟᱱ ᱜᱮᱵᱤᱱ ᱦᱮᱞᱯ ᱫᱟᱲᱮᱭᱟᱠᱚᱣᱟ ᱦᱮᱸ ᱥᱮ ᱵᱟᱝ, ᱛᱚ ᱟᱹᱰᱤ ᱜᱟᱱ ᱱᱚᱣᱟ ᱢᱤᱫᱴᱟᱝ ᱜᱚᱨᱵᱚ ᱨᱮᱱᱟᱜ ᱡᱤᱱᱤᱥ ᱦᱩᱭᱩᱜᱼᱟ ᱡᱩᱫᱤ ᱱᱚᱝᱠᱟ ᱵᱤᱱ ᱠᱚᱨᱟᱣ ᱫᱟᱲᱮᱭᱟᱜ ᱠᱷᱟᱱ ᱦᱮᱸᱥᱮ, ᱟᱨ ᱱᱚᱝᱠᱟ ᱡᱩᱫᱤ ᱵᱤᱱ ᱠᱚᱨᱟᱣᱟ ᱟᱞᱤ ᱟᱞᱤᱧ ᱛᱚᱨᱚᱯᱷ ᱠᱷᱚᱱᱟᱜ ᱟᱹᱰᱤ ᱥᱟᱦᱚᱨ ᱞᱤᱧ ᱪᱟᱞ ᱟᱵᱤᱱᱟ, ᱡᱮ ᱱᱚᱜᱼᱚ ᱱᱚᱝᱠᱟ ᱡᱩᱫᱤ ᱵᱤᱱ ᱠᱚᱨᱟᱭᱟ ᱦᱮᱸ ᱥᱮ ᱵᱟᱝ ᱢᱤᱫᱴᱟᱝ
ᱦᱮᱸ ᱟᱫᱚ ᱚᱱᱟᱜᱮ ᱴᱷᱤᱠ ᱜᱮᱭᱟ ᱱᱚᱣᱟ ᱠᱚ ᱠᱚᱨᱟᱣ ᱚᱵᱚᱥᱥᱳᱭ ᱟᱹᱰᱤ ᱱᱟᱯᱟᱭᱠᱚᱨᱟᱣ ᱜᱮ ᱦᱩᱭᱩᱜᱼᱟ ᱟᱨᱚ᱾ ᱚᱠᱛᱚ ᱦᱚᱸ ᱟᱸᱰᱤ ᱜᱷᱲᱤᱡ ᱦᱩᱭᱮᱱ ᱜᱮᱭᱟ ᱟᱫᱚ ᱱᱩᱱᱟᱹᱜ ᱜᱮᱞᱟᱝ ᱨᱚᱯ ᱯᱚᱲᱟ ᱟᱨᱦᱚᱸ ᱚᱱᱠᱟ ᱯᱚᱨᱮ ᱛᱮᱞᱟᱝ ᱨᱚᱯᱚᱲᱟ ᱦᱮᱸ ᱥᱮ ᱵᱟᱝ ᱦᱮᱸ ᱴᱷᱤᱠ ᱜᱮᱭᱟ ᱢᱟ ᱡᱚᱦᱟᱨ ᱜᱮ᱾